ᱦᱮᱞᱳ
ᱦᱮᱞᱳ
ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾
ᱟᱹᱞᱤᱧᱟᱜ ᱨᱚᱲ ᱵᱤᱱ ᱟᱸᱡᱚᱢ ᱴᱷᱤᱠᱮᱭᱮᱭᱟ?
ᱦᱮᱸ ᱜᱚᱝᱠᱮ ᱟᱸᱡᱚᱢᱚᱜ ᱠᱟᱱᱟ᱾
ᱟᱵᱮᱱᱟᱜ ᱦᱚᱞᱤᱧ ᱟᱸᱡᱚᱢᱮᱫ ᱜᱮᱭᱟ᱾
ᱟᱪᱪᱷᱟ ᱟᱪᱪᱷᱟ, ᱛᱟᱦᱚᱞᱮ ᱜᱚᱝᱠᱮ ᱚᱠᱟ ᱞᱮᱠᱟ ᱢᱮᱱᱟᱜ ᱵᱤᱱᱟ?
ᱚᱻ ᱱᱤᱭᱟᱹ ᱜᱷᱟᱹᱲᱤᱡ ᱫᱚ ᱦᱟᱸᱜ ᱠᱷᱟᱱ ᱱᱟᱯᱟᱭ ᱵᱟᱲᱟ ᱜᱮ ᱢᱮᱱᱟᱜ ᱞᱤᱧᱟ᱾ ᱟᱨ ᱟᱵᱤᱱ ᱜᱮ ᱚᱠᱟᱞᱮᱠᱟ ᱢᱮᱱᱟᱜ ᱵᱤᱱᱟ?
ᱦᱮᱸ ᱜᱚᱝᱠᱮ ᱱᱤᱛ ᱫᱚ ᱵᱮᱥ ᱜᱮ ᱢᱮᱱᱟᱜ ᱟᱠᱟᱫ ᱞᱤᱧᱟ᱾
ᱟᱨ ᱚᱲᱟᱜ ᱦᱚᱲ ᱠᱚ?
ᱦᱮᱸ ᱚᱲᱟᱜ ᱦᱚᱲ ᱠᱚᱦᱚᱸ ᱟᱹᱰᱤ ᱵᱮᱥ ᱵᱟᱲᱟ ᱜᱮ ᱢᱮᱱᱟᱜ ᱟᱠᱟᱫ ᱠᱚᱣᱟ ᱱᱤᱛ ᱜᱷᱟᱹᱲᱤᱡ ᱫᱚ᱾
ᱟᱪᱪᱷᱟ᱾
ᱛᱟᱦᱚᱞᱮ ᱜᱚᱢᱠᱮ ᱡᱚᱢ ᱦᱩᱭᱮᱱᱟ ᱥᱮ ᱵᱟᱝ?
ᱮ ᱻᱻ ᱡᱚᱢ ᱟᱹᱣᱨᱤᱭᱟᱜ-ᱟ ᱜᱚᱝᱠᱮ ᱡᱚᱢ ᱦᱩᱭᱩᱜ-ᱟ᱾ ᱢᱤᱫ ᱜᱷᱟᱹᱲᱤᱡ ᱛᱟᱭᱱᱚᱢ ᱦᱟᱸᱜ ᱠᱷᱟᱱ᱾
ᱟᱪᱪᱷᱟ ᱟᱪᱪᱷᱟ,
ᱚ ᱟᱨ ᱟᱹᱵᱤᱱ ᱵᱤᱱ ᱡᱚᱢ ᱠᱮᱜ-ᱟ ᱥᱮ?
ᱦᱮᱸ ᱜᱚᱝᱠᱮ ᱟᱹᱞᱤᱧ ᱦᱚᱸᱞᱤᱧ ᱡᱚᱢ ᱠᱮᱫᱟ ᱡᱚᱢ ᱫᱚ᱾
ᱟᱨ ᱛᱟᱦᱚᱞᱮ ᱢᱮᱱᱮᱫ-ᱟ ᱞᱤᱧ ᱛᱟᱦᱚᱞᱮ ᱦᱮᱸ ᱪᱟᱥᱵᱟᱥ ᱨᱮ ᱠᱚ ᱛᱤᱱᱟᱹᱜ ᱯᱮ ᱥᱟᱺᱜᱤᱧ ᱠᱮᱟ ᱵᱤᱱ?
ᱪᱟᱥᱵᱟᱥ ᱫᱚ ᱜᱚᱝᱠᱮ ᱞᱟᱹᱭ ᱜᱟᱱᱚᱜᱼᱟ ᱦᱟᱸᱜ ᱟᱞᱮ ᱫᱚ ᱦᱟᱸᱜ ᱫᱚᱢᱮ ᱞᱮ ᱵᱤᱞᱚᱢ ᱧᱚᱜ ᱟᱠᱟᱱᱟ ᱱᱤᱭᱟᱹ ᱫᱷᱟᱶ ᱫᱚ ᱦᱟᱸᱜ, ᱚᱱᱠᱟ ᱠᱷᱮᱛ ᱠᱚᱨᱮᱜ ᱜᱮ ᱦᱟᱸᱜ ᱫᱟᱜ ᱠᱚ ᱵᱟᱹᱱᱩᱜ ᱛᱮ ᱦᱟᱸᱜ ᱫᱚᱢᱮᱞᱮ ᱵᱤᱞᱚᱢ ᱮᱫᱟ ᱱᱤᱭᱟᱹ ᱫᱷᱟᱣ ᱫᱚ ᱦᱟᱸᱜ᱾
ᱟᱱᱛᱮ ᱫᱟᱜ ᱡᱟᱲᱤ ᱦᱚᱸ ᱚᱱᱠᱟ ᱵᱟᱝ ᱦᱳᱭᱳᱜ ᱠᱟᱱᱟ᱾
ᱟᱨ ᱟᱞᱮ ᱥᱮᱱ ᱫᱚ ᱦᱟᱸᱜ ᱠᱷᱟᱱ ᱨᱚᱦᱚᱭ ᱠᱚᱫᱚ ᱦᱟᱸᱜ ᱠᱷᱟᱱᱞᱮ ᱮᱛᱚᱦᱚᱵ ᱩᱛᱟᱹᱨ ᱟᱠᱟᱫᱟ᱾ ᱦᱟᱜ ᱠᱷᱟᱱ ᱱᱚᱝᱠᱟ ᱞᱮᱠᱟᱛᱮ ᱵᱟᱹᱭᱦᱟᱹᱲ ᱠᱚᱫᱚ ᱦᱟᱜ ᱠᱷᱟᱱ ᱴᱩᱠ ᱴᱟᱠ ᱦᱟᱞᱠᱟ ᱠᱚᱢ ᱠᱚᱢ ᱫᱟᱜ ᱛᱮ ᱦᱟᱸᱜ ᱠᱷᱟᱱ ᱫᱟᱜ ᱠᱟᱱᱟ ᱟᱫᱚ ᱦᱟᱸᱜ ᱠᱷᱟᱱ ᱵᱟᱹᱭᱦᱟᱹᱲ ᱠᱚᱜᱮᱞᱮ ᱨᱚᱦᱚᱭ ᱟᱞᱮ
ᱛᱟᱦᱚᱞᱮ ᱜᱚᱢᱠᱮ ᱦᱳᱲᱳ ᱫᱚ ᱛᱤᱱ ᱵᱟᱨ ᱯᱮ ᱪᱟᱥ ᱛᱮ ᱟᱯᱮ ᱫᱚ?
ᱮᱸ ᱟᱞᱮ ᱫᱚ ᱱᱟᱜ ᱠᱷᱟᱱ ᱵᱟᱨ ᱫᱷᱟᱣᱞᱮ ᱪᱟᱥᱟ ᱜᱳᱢᱠᱮ᱾ ᱫᱷᱚᱨᱚᱱ ᱫᱚ ᱱᱟᱜ ᱠᱷᱟᱱ ᱟᱞᱮᱥᱱ ᱫᱚ ᱠᱮᱱᱮᱞ ᱢᱮᱱᱟᱜᱼᱟ ᱾ ᱦᱸ ᱟᱫᱚ ᱚᱱᱟ ᱵᱷᱚᱨᱥᱟ ᱛᱮᱜᱮ ᱦᱟᱸᱜ ᱠᱟᱱᱟᱱ ᱫᱷᱚᱨᱚᱱ ᱨᱮᱫᱚᱞᱮ ᱨᱚᱦᱚᱭᱟ᱾ ᱟᱨ ᱮᱢᱱᱤ ᱛᱮᱜᱮ ᱦᱟᱸᱜ ᱦᱮᱸ ᱵᱚᱨᱥᱟ ᱨᱮᱛᱚ ᱦᱟᱜ ᱠᱟᱱ ᱥᱮᱨᱵᱟᱨ ᱫᱟᱜ ᱢᱮᱱᱟᱜᱼᱟ᱾ ᱚ ᱟᱨ ᱚᱱᱠᱟ ᱞᱮᱠᱟᱛᱮ ᱜᱟᱰᱟ ᱠᱚᱨᱮᱱᱟᱜ ᱫᱟᱜ ᱠᱚᱦᱚᱸᱭ ᱧᱟᱢ ᱛᱟᱞᱮᱭᱟ᱾ ᱟᱨ ᱟᱞᱮ ᱥᱮᱫ ᱫᱚ ᱠᱷᱟᱱ ᱫᱟᱜ ᱞᱮᱠᱟᱛᱮᱫᱚ ᱦᱟᱸᱜ ᱠᱷᱟᱱ ᱚᱥᱩᱵᱤᱫᱟ ᱫᱚ ᱵᱟᱹᱱᱩᱜᱼᱟ, ᱟᱨ ᱢᱚᱴᱟᱢᱩᱴᱤ ᱫᱟᱜ ᱫᱚ ᱦᱟᱸᱜ ᱠᱷᱟᱱ ᱠᱩᱲᱟᱹᱜ ᱠᱟᱱ ᱜᱮ ᱛᱟᱞᱮᱭᱟ ᱾
ᱟᱪᱪᱷᱟ ᱟᱪᱪᱷᱟ, ᱛᱟᱦᱚᱞᱮ ᱥᱤ ᱠᱚᱫᱚ ᱪᱮᱫ ᱠᱚᱛᱮ ᱯᱮ ᱥᱤᱭᱟ ᱜᱚᱝᱠᱮ?
ᱟᱨ ᱥᱤ ᱫᱚ ᱱᱚᱝᱠᱟ ᱦᱩᱰᱤᱝ ᱧᱚᱜ ᱠᱷᱮᱫ ᱠᱚᱫᱚ ᱱᱟᱜ ᱠᱷᱟᱱ ᱠᱟᱰᱟ ᱱᱟᱦᱮᱞ ᱠᱚᱛᱮ ᱜᱮᱞᱮ ᱥᱤ ᱵᱟᱭᱟ᱾ ᱤᱭᱟ ᱟᱨ ᱱᱚᱝᱠᱟ ᱯᱮᱬᱮᱱᱟᱜ ᱠᱷᱟᱱ ᱫᱚ ᱦᱟᱜ ᱠᱷᱟᱱ ᱴᱨᱟᱠᱴᱟᱨ ᱞᱮ ᱞᱟᱜᱟᱣᱟ᱾ ᱯᱮᱬᱟᱱᱟᱜ ᱫᱚ ᱦᱟᱜ ᱠᱷᱟᱱ ᱦᱳᱭ ᱟᱫᱚ ᱰᱟᱝᱨᱤ ᱱᱟᱦᱮᱞ ᱛᱮᱫᱚ ᱦᱟᱜ ᱠᱷᱟᱱ ᱥᱮᱬᱟᱱᱟᱜ ᱫᱚ ᱧᱮᱞᱚᱜᱚᱜ ᱠᱟᱱᱟ ᱦᱟᱜ ᱠᱷᱟᱱ ᱫᱚᱢᱮ ᱥᱚᱢᱚᱭ ᱞᱟᱜᱟᱣ ᱜᱚᱫᱚᱜ ᱠᱟᱱᱟ᱾ ᱟᱫᱚ ᱚᱱᱠᱟ ᱞᱮᱠᱟᱛᱮ ᱦᱮᱸ ᱴᱟᱭᱤᱢ ᱵᱷᱟᱜᱤ ᱜᱮ ᱞᱟᱜᱟᱣ ᱜᱚᱫᱚᱜ ᱠᱟᱱᱟ ᱟᱫᱚ ᱛᱟᱦᱚᱞᱮ ᱥᱮᱲᱟᱱᱟᱜ ᱠᱚᱫᱚ ᱱᱚᱝᱠᱟ ᱴᱟᱠᱴᱟᱨ ᱠᱚ ᱱᱮᱛᱟᱨ ᱫᱚ ᱴᱟᱠᱴᱟᱨ ᱠᱚ ᱢᱮᱱᱟᱜ-ᱟ᱾ ᱟᱻᱱᱚ
ᱟᱪᱪᱷᱟ ᱟᱪᱪᱷᱟ ᱟᱨ ᱱᱚᱜᱚᱭ ᱦᱳᱲᱩ ᱠᱚ ᱵᱟᱫ ᱠᱟ ᱠᱟᱛᱮᱫ ᱦᱚᱸ ᱟᱨ ᱪᱮᱫ ᱠᱚ ᱚᱱᱠᱟ ᱪᱟᱥ ᱦᱩᱭᱩᱜ-ᱟ ᱟᱯᱮ ᱥᱮᱫ ᱫᱚ᱾
ᱟᱻ ᱱᱚᱝᱠᱟ ᱟᱞᱮ ᱥᱮᱱ ᱱᱚᱝᱠᱟ ᱱᱤᱛᱳ ᱫᱚ ᱦᱟᱜ ᱠᱷᱟᱱ ᱤ ᱠᱚ ᱢᱮᱱᱟ ᱟᱨ ᱢᱮᱱᱟᱜ-ᱟ ᱟᱨ ᱟ. ᱰᱤ ᱠᱤᱪᱷᱩ ᱢᱮᱱᱟᱜ ᱟ ᱟᱨ ᱡᱚᱱᱰᱨᱟ ᱠᱚ ᱢᱮᱱᱟᱜ ᱜᱮᱭᱟ ᱟᱨ ᱱᱚᱣᱟ ᱫᱟᱜ ᱫᱷᱟᱨᱮ ᱠᱚᱨᱮ ᱛᱮᱫᱚ ᱡᱚᱱᱰᱨᱟ ᱠᱚ ᱟᱞᱮᱭᱟᱜ ᱜᱚᱴ ᱡᱟᱭᱜᱟ ᱠᱚ ᱢᱮᱱᱟᱜ
ᱟᱪᱪᱷᱟ ᱟᱪᱪᱷᱟ ᱛᱟᱦᱚᱞᱮ ᱜᱚᱝᱠᱮ ᱱᱚᱜ ᱚᱱᱟ ᱠᱚᱯᱮ ᱪᱟᱥ ᱮᱫᱟ ᱱᱚᱣᱟ ᱠᱚᱫᱚ ᱡᱚᱢ ᱞᱟᱹᱜᱤᱫ ᱥᱮ ᱟᱠᱷᱨᱤᱧ, ᱞᱟᱹᱜᱤᱫ?
ᱚᱸᱻ ᱡᱚᱢ ᱟᱠᱷᱨᱤᱧ ᱞᱟᱹᱜᱤᱫ ᱜᱮ ᱟᱫᱚ ᱚᱱᱟᱛᱮ ᱡᱚᱢ ᱠᱚᱦᱚᱸ ᱦᱩᱭᱩᱜ ᱜᱮᱭᱟ ᱛᱚ ᱾ ᱦᱮᱸ ᱛᱤᱡᱮᱨ ᱪᱟᱥ
ᱟᱪᱪᱷᱟ ᱟᱪᱪᱷᱟ ᱦᱮᱸ
ᱟᱵᱤᱱ ᱯᱟᱥ ᱢᱚᱴᱟᱢᱩᱴᱤ ᱡᱮᱢᱚᱱ ᱞᱤᱧ ᱟ ᱟᱹᱞᱤᱧ ᱜᱮᱞᱤᱧ ᱪᱟᱥ ᱟᱠᱟᱫ-ᱟ ᱵᱮᱸᱜᱟᱲ ᱮᱻ ᱯᱮ ᱵᱤᱜᱷᱟᱹ ᱜᱟᱱ ᱢᱮᱱᱟᱜ-ᱟ᱾ ᱟᱫᱚ ᱚᱱᱠᱟ ᱞᱮᱠᱟᱛᱮ ᱟᱠᱷᱨᱤᱧ ᱦᱚᱸ ᱦᱩᱭᱩᱜ-ᱟ᱾ ᱟᱨ ᱚᱱᱟ ᱛᱚ ᱚᱲᱟᱜ ᱨᱮᱱᱟᱜ ᱫᱚ ᱡᱚᱢ ᱛᱚ ᱚᱵᱷᱟᱵᱽ ᱵᱟᱝ ᱦᱩᱭᱩᱜ-ᱟ᱾ ᱦᱮᱸ ᱡᱚᱠᱷᱚᱱ ᱛᱚᱠᱷᱚᱱ ᱛᱤᱱᱫᱷᱟᱣ ᱠᱷᱮᱛ ᱵᱤᱧ ᱪᱟᱞᱟ ᱩᱢᱫᱟ ᱦᱟᱜ ᱠᱟᱱᱟ ᱢᱤᱫ ᱴᱮᱱ ᱢᱤᱫ ᱴᱮᱱ ᱵᱟᱨᱭᱟ ᱠᱟᱛᱮ ᱵᱮᱱ ᱟᱹᱜᱩᱭᱟ ᱚᱱᱟ ᱛᱮᱜᱮ
ᱛᱟᱦᱚᱞᱮ ᱜᱚᱝᱠᱮ ᱵᱮᱜᱟᱲ ᱠᱚᱫᱚ ᱦᱟᱸᱜ ᱛᱤᱱᱟᱜ ᱠᱟᱛᱮ ᱠᱮᱡᱤ ᱵᱤᱱ ᱟᱹᱠᱷᱨᱤᱧ ᱫᱟ?
ᱱᱤᱛᱚᱜ ᱫᱚ ᱦᱟᱜ ᱠᱷᱟᱱ ᱟᱹᱞᱤᱧ ᱫᱚ ᱦᱟᱸᱜ ᱠᱷᱟᱱ ᱤᱭᱟᱹ ᱯᱟᱹᱭᱠᱟᱹᱨ ᱞᱤᱧ ᱮᱢᱟᱭ ᱠᱟᱱᱟ ᱛᱚ ᱟᱫᱚ ᱚᱠᱛᱚ ᱠᱚᱫᱚ ᱵᱟᱝ ᱦᱩᱭᱩᱜ ᱠᱟᱱᱟ᱾ ᱟᱫᱚ ᱱᱤᱛᱳᱜ ᱫᱚ ᱠᱷᱟᱱ ᱪᱟᱥ, ᱥᱮᱫ ᱨᱮ ᱫᱚᱢᱮ ᱜᱮ ᱵᱮᱥᱛᱚ ᱢᱮᱱᱟᱜ ᱞᱤᱧᱟ ᱦᱮᱸ ᱟᱫᱚ ᱱᱟᱜ ᱠᱷᱟᱱ ᱱᱤᱛᱳᱜ ᱫᱚ ᱪᱚᱞᱞᱤᱥ ᱴᱟᱠᱟ ᱠᱤᱞᱳ ᱞᱤᱧ ᱮᱢᱟᱭ ᱠᱟᱱᱟ ᱟᱫᱚ ᱦᱟᱸᱜ ᱠᱷᱟᱱᱟᱜ ᱦᱟᱴ ᱵᱟᱡᱟᱨ ᱠᱚᱨᱮ ᱫᱚ ᱠᱷᱟᱱ ᱫᱩᱲᱩᱵ, ᱠᱟᱛᱮ ᱟᱠᱷᱨᱤᱧ ᱞᱮᱠᱷᱟᱱ ᱦᱚᱭᱛᱳ ᱠᱟᱹᱴᱤᱡ ᱵᱟᱹᱲᱛᱤ ᱞᱤᱧ ᱧᱟᱢ ᱠᱮᱭᱟ᱾ ᱟᱫᱚ ᱱᱤᱛᱳᱜ ᱫᱚ ᱦᱟᱸᱜ ᱠᱷᱟᱱ ᱱᱤᱛᱳᱜ ᱫᱚ ᱦᱟᱸᱜ ᱠᱷᱟᱱ ᱚᱠᱛᱚ ᱠᱚ ᱚᱱᱮ ᱚᱱᱠᱟᱱ ᱨᱮ ᱢᱮᱱ ᱠᱮᱫ ᱞᱮᱠᱟᱜᱮ ᱟᱫᱚ ᱥᱚᱢᱚᱭ ᱠᱚᱜᱮ ᱵᱟᱝᱞᱤᱧ ᱠᱷᱩᱞᱟᱹᱣ ᱫᱟᱲᱮᱭᱟᱜ ᱠᱟᱱᱟ᱾
ᱦᱳᱭ ᱟᱫᱚ ᱱᱤᱛᱚᱜ ᱫᱚ ᱦᱟᱸᱜ ᱚᱱᱠᱟ ᱫᱚ ᱟᱹᱠᱷᱨᱤᱧ ᱫᱚᱦᱟᱜ ᱵᱟᱭ ᱜᱟᱱᱚᱜ-ᱟ ᱦᱟᱜ ᱛᱚ ᱪᱟᱥ ᱠᱟᱹᱢᱤ ᱨᱮ ᱦᱟᱜ ᱵᱚᱲᱦᱮ ᱭᱟᱠᱟᱱᱟ ᱵᱤᱱ ᱦᱟᱜ ᱟᱵᱤᱱ ᱦᱚᱸ
ᱦᱳᱭ ᱦᱳᱭ ᱦᱳᱭ ᱟᱫᱚ ᱵᱟᱨ ᱫᱷᱟᱨᱮ ᱫᱚ ᱦᱟᱸᱜ ᱠᱷᱟᱱ ᱵᱟᱝ ᱜᱟᱱᱚᱜ ᱠᱟᱱᱟ
ᱦᱳᱭ ᱦᱳᱭ ᱛᱟᱦᱚᱞᱮ ᱜᱚᱝᱠᱮ ᱟᱯᱮ ᱥᱮᱫ ᱫᱚ ᱦᱟᱴ ᱠᱚ ᱦᱩᱭᱩᱜ ᱟᱥᱮ ᱵᱟᱝ?
ᱮᱸ ᱦᱳᱭ ᱜᱚᱝᱠᱮ ᱦᱟᱴ ᱠᱚᱫᱚ ᱦᱩᱭᱩᱜ ᱠᱟᱱ ᱜᱮᱭᱟ ᱟᱫᱚ ᱞᱟᱦᱟ ᱛᱮᱫᱚ ᱵᱟᱝ ᱛᱟᱦᱮᱸ ᱠᱟᱱᱟ ᱱᱮᱛᱟᱨ ᱜᱮ ᱦᱩᱭᱩᱜ ᱠᱟᱱᱟ ᱱᱚᱝᱠᱟ ᱯᱚᱛᱮᱯ ᱢᱤᱫ ᱫᱤᱱ ᱪᱟᱞᱟᱜ-ᱟ, ᱵᱟᱨ ᱫᱤᱧ ᱪᱟᱞᱟᱜ-ᱟ, ᱚᱱᱠᱟ ᱠᱷᱟᱱ ᱜᱮ ᱦᱟᱴ ᱟᱞᱮᱭᱟᱜ ᱱᱚᱣᱟ ᱥᱩᱨ ᱥᱩᱯᱩᱨ ᱠᱚᱨᱮ ᱦᱩᱭ ᱦᱩᱭᱩᱜ ᱠᱟᱱ ᱜᱮᱭᱟ ᱟᱫᱚ ᱱᱟᱜ ᱠᱷᱟᱱᱞᱮ ᱱᱤᱭᱟᱹ ᱜᱷᱟᱹᱲᱤᱡ ᱫᱚ ᱦᱟᱸᱜ ᱠᱷᱟᱱ ᱱᱚᱣᱟ ᱠᱚᱨᱮ ᱵᱮᱥᱛᱚ ᱢᱮᱱᱟᱜ ᱞᱤᱧ ᱛᱮ ᱾ ᱟᱫᱚ ᱦᱟᱸᱜ ᱠᱷᱟᱱ ᱦᱟ-ᱦᱟᱴ ᱠᱚᱫᱚ ᱵᱟᱝᱞᱤᱧ ᱪᱟᱞᱟᱣ ᱦᱟᱛᱟᱲ ᱟᱠᱟᱱᱟ ᱾ ᱵᱟᱠᱷᱟᱱ ᱴᱩᱠ ᱴᱟᱠᱟ ᱦᱟᱴ ᱠᱚᱦᱚᱸ ᱪᱟᱞᱟᱣ ᱵᱟᱲᱟ ᱦᱩᱭᱩᱜ ᱜᱮᱭᱟ ᱾ ᱡᱟᱦᱟᱸ ᱥᱚᱢᱚᱭ ᱦᱮᱸ ᱯᱷᱤᱨᱤ ᱛᱟᱦᱮᱱ ᱦᱩᱭᱩᱜ-ᱟ᱾ ᱚᱱᱟ ᱠᱚ ᱯᱚᱨᱮ ᱟᱨᱠᱤ ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱱᱚᱜ-ᱚᱭ ᱛᱚ ᱵᱤᱱ ᱪᱟᱥ ᱵᱟᱲᱟ ᱭᱮᱫᱟ ᱾ ᱱᱚᱜ-ᱚᱭ ᱪᱟᱥ ᱠᱚ ᱵᱟᱫ ᱠᱟᱛᱮᱫ ᱦᱚᱸ ᱟᱨ ᱚᱱᱠᱟ ᱪᱮᱫ ᱠᱚᱵᱤᱱ ᱠᱟᱹᱢᱤ ᱜᱮᱛᱮ ᱟᱹᱵᱤᱱ ᱫᱚ?
ᱦᱚᱜ ᱮᱸᱻ ᱪᱟᱥ ᱠᱚ ᱵᱟᱫ ᱠᱟᱛᱮᱜ ᱱᱚᱝᱠᱟ ᱞᱮᱠᱟᱛᱮ ᱦᱟᱜ ᱠᱷᱟᱱᱟ ᱦᱮᱸᱻ ᱨᱟᱡᱽ ᱢᱤᱥᱛᱨᱤ ᱞᱤᱧ ᱠᱟᱹᱢᱤ ᱜᱮᱭᱟ ᱟᱨᱠᱤ ᱾ ᱟᱫᱚ ᱱᱤᱛᱚᱜ ᱫᱚ ᱟᱨ ᱱᱟᱜ ᱠᱷᱟᱱ ᱱᱚᱣᱟ ᱠᱚ ᱪᱟᱥ ᱦᱚᱭ ᱤᱫᱤᱜ ᱠᱟᱱᱟ ᱛᱚ, ᱟᱫᱚ ᱛᱟᱦᱚᱞᱮ ᱴᱩᱠ ᱴᱟᱠ ᱱᱤᱛᱚᱜ ᱫᱚ ᱠᱚᱢ ᱪᱟᱞᱟᱜ ᱦᱩᱭᱩᱜ ᱠᱟᱱᱟ ᱩᱱᱟᱹᱜ ᱫᱚ ᱵᱟᱝ-ᱟ᱾
ᱟᱪᱪᱷᱟ ᱟᱪᱪᱷᱟ ᱛᱟᱦᱚᱞᱮ ᱜᱚᱝᱠᱮ ᱟᱵᱤᱱ ᱫᱚ ᱢᱤᱥᱛᱨᱤ ᱥᱮ ᱦᱮᱞᱯᱟᱨ ᱠᱟᱱᱟᱵᱤᱱ ᱟᱹᱵᱤᱱ ᱫᱚ?
ᱟᱹᱞᱤᱧ ᱫᱚ ᱦᱟᱸᱜ ᱠᱷᱟᱱ ᱢᱤᱥᱛᱨᱤ ᱠᱟᱱ ᱜᱮᱭᱟ ᱞᱤᱧ ᱾ ᱟᱫᱚ ᱱᱟᱜ ᱠᱷᱟᱱ ᱯᱳᱭᱞᱳ ᱫᱚ ᱦᱟᱜ ᱠᱷᱟᱱ ᱞᱮᱵᱟᱨ ᱜᱮᱞᱤᱧ ᱛᱟᱦᱮᱸ ᱠᱟᱱᱟ᱾ ᱟᱫᱚ ᱱᱤᱛᱳᱜ ᱱᱤᱛᱚᱜ ᱫᱚ ᱦᱟᱸᱜ ᱠᱟᱱ ᱮ ᱢᱤᱥᱛᱨᱤ ᱠᱟᱱ ᱜᱮᱭᱟ ᱞᱤᱧ ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱨᱟᱡᱽ ᱢᱤᱥᱛᱨᱤ ᱠᱟᱹᱢᱤ ᱠᱚ ᱛᱤᱱᱟᱹᱜ ᱠᱟᱛᱮ ᱠᱚ ᱮᱢᱟ ᱠᱚ ᱠᱟᱱᱛᱮ?
ᱦᱮᱸ ᱟᱞᱮ ᱥᱮᱱ ᱫᱚ ᱱᱟᱜ ᱠᱷᱟᱱ ᱨᱟᱡᱽ ᱢᱤᱥᱛᱨᱤ ᱫᱚ ᱮᱢᱟ ᱠᱚ ᱠᱟᱱᱟ ᱠᱚ ᱦᱟᱜ ᱠᱷᱟᱱ ᱥᱟᱲᱮ ᱯᱟᱸᱪᱥᱳ ᱟᱨ ᱢᱤᱫ ᱫᱷᱟᱣ ᱦᱟᱸᱜ ᱠᱷᱟᱱ ᱫᱟᱠᱟ ᱾ ᱟᱨ ᱱᱚᱝᱠᱟ ᱞᱮᱠᱟᱛᱮ ᱞᱮᱵᱟᱨ ᱠᱚᱦᱚ ᱠᱚ ᱮᱢᱟ ᱠᱚ ᱠᱟᱱᱟ ᱯᱮ ᱥᱚ ᱴᱟᱠᱟ ᱠᱟᱛᱮᱜ ᱾ ᱟᱨ ᱢᱤᱫ ᱡᱟᱸᱦᱟ ᱴᱟᱠᱟ ᱟᱫᱚ ᱱᱚᱝᱠᱟ ᱥᱮᱛᱟᱜ ᱟᱴ ᱴᱟ ᱨᱮᱵᱤᱱ ᱪᱟᱞᱟᱜᱼᱟ ᱟᱨ ᱛᱟᱨᱟᱥᱤᱧ ᱦᱮᱸ ᱪᱟᱴᱴᱟ ᱠᱷᱟᱱ ᱜᱮ ᱦᱟᱸᱜ ᱚᱲᱟᱜ ᱵᱤᱱ ᱦᱤᱡᱩᱜᱼᱟ ᱾
ᱢᱟᱱᱮ ᱟᱯᱮ ᱥᱮᱫ ᱫᱚ ᱚᱱᱮ ᱚᱝᱠᱟ ᱫᱟᱠᱟ ᱠᱚᱦᱚᱸ ᱠᱚ ᱮᱢᱚᱜᱼᱟ ᱛᱟᱭᱛᱚ ᱜᱚᱝᱠᱮ?
ᱟ ᱦᱚᱭ ᱜᱚᱝᱠᱮ ᱢᱤᱫ ᱫᱷᱟᱣ ᱫᱚ ᱫᱟᱠᱟ ᱠᱚ ᱮᱢᱚᱜᱼᱟ ᱾ ᱥᱮᱛᱟᱜ ᱫᱚ ᱦᱟᱸᱜ ᱠᱷᱟᱱ ᱦᱮᱸ ᱡᱚᱢ ᱠᱟᱛᱮᱻᱜ ᱵᱤᱱ ᱪᱟᱞᱟᱣᱮᱱᱟ, ᱟᱫᱚ ᱛᱤᱠᱤᱱ ᱵᱮᱲᱟ ᱱᱟᱜ ᱠᱷᱟᱱ ᱮ ᱦᱮᱸ ᱩᱱ ᱥᱚᱢᱚᱭ ᱫᱚ ᱱᱟᱜ ᱠᱷᱟᱱ ᱮ ᱫᱟᱠᱟ ᱠᱚ ᱮᱢᱚᱜᱼᱟ ᱢᱤᱫ ᱵᱮᱲᱟ ᱦᱮᱸ ᱾
ᱟᱪᱪᱷᱟ ᱟᱪᱪᱷᱟ ᱦᱮᱸ ᱾ ᱦᱮᱸᱜᱚᱝᱠᱮ ᱟᱞᱮ ᱥᱮᱫ ᱫᱚ ᱚᱝᱠᱟ ᱠᱟᱹᱢᱤ ᱦᱩᱭᱩᱜ ᱨᱮᱦᱚᱸ ᱟᱞᱮ ᱥᱮᱫ ᱫᱚ ᱦᱟᱸᱜ ᱚᱝᱠᱟ ᱫᱟᱠᱟ ᱠᱚᱫᱚ ᱦᱟᱸᱜ ᱚᱝᱠᱟ ᱟᱨ ᱵᱟᱠᱚ ᱮᱢᱚᱜᱼᱟ ᱟᱞᱮ ᱥᱮᱫ ᱫᱚ ᱦᱟᱸᱜ ᱾
ᱚᱝᱠᱟ ᱡᱚᱞ ᱠᱷᱟᱵᱟᱨ ᱜᱮᱠᱚ ᱮᱢᱟᱜ ᱢᱮᱭᱟ ᱪᱟ ᱵᱤᱥᱠᱩᱴ ᱠᱚᱜᱮ ᱟᱨ ᱚᱝᱠᱟ ᱫᱟᱠᱟ ᱠᱚᱫᱚ ᱦᱟᱸᱜ ᱱᱚᱛᱮ ᱫᱚ ᱵᱟᱠᱚ ᱮᱢᱚᱜᱼᱟ ᱦᱟᱸᱜ ᱾
ᱟᱪᱪᱷᱟ ᱟᱪᱪᱷᱟ᱾
ᱟᱫᱚ ᱜᱚᱝᱠᱮ ᱟᱞᱮ ᱥᱮᱫ ᱦᱚᱸ ᱠᱟᱹᱴᱤᱡ ᱨᱳᱡᱽ ᱫᱚᱢᱮ ᱜᱮ ᱠᱚᱢ ᱜᱮᱭᱟ ᱟᱯᱮ ᱥᱮᱫ ᱠᱷᱚᱱ ᱫᱚ ᱾
ᱚᱸᱻ ᱛᱤᱱᱟᱹᱜ ᱜᱟᱱ, ᱛᱟᱦᱚᱞᱮ ᱱᱚᱝᱠᱟ ᱢᱤᱥᱛᱨᱤ ᱛᱤᱱᱟᱹᱜ ᱠᱟᱛᱮᱜ ᱠᱚ ᱮᱢᱟ ᱠᱚ ᱠᱟᱱᱟ?
ᱢᱤᱥ
ᱟᱨ ᱦᱟᱸᱜ ᱞᱮᱵᱟᱨ ᱫᱚ ᱦᱟᱸᱜ ᱟᱲᱟᱭ ᱥᱚ ᱴᱟᱠᱟ ᱠᱟᱛᱮᱜ ᱠᱚ ᱮᱢᱟ ᱠᱚ ᱠᱟᱱᱟ ᱾
ᱚᱻ ᱛᱟᱦᱞᱮ ᱠᱟᱹᱴᱤᱡ ᱦᱟᱸᱜ ᱠᱷᱟᱱ ᱠᱚᱢ ᱜᱮᱠᱚ ᱮᱢᱟ ᱠᱚ ᱠᱟᱱᱟ ᱦᱮᱸ᱾ ᱟᱫᱚ ᱱᱤᱛᱚᱜ ᱫᱚ ᱟᱜ ᱠᱷᱟᱱ ᱡᱚᱛᱚ ᱜᱮ ᱥᱟᱱᱟᱢᱟᱜ ᱫᱟᱢ ᱜᱮ ᱵᱟᱹᱲᱛᱤᱣ ᱠᱟᱱᱟ ᱧᱮᱞ ᱢᱮ ᱧᱮᱞ ᱵᱤᱱ ᱾ ᱤᱴᱟᱹ ᱠᱚᱨᱮᱱᱟᱜ ᱵᱟᱞᱤ ᱠᱚᱨᱮᱱᱟᱜ ᱚᱱᱟ ᱯᱟᱨᱯᱟᱥ ᱛᱮᱦᱚᱸ ᱦᱟᱸᱜ ᱠᱷᱟᱱ ᱢᱚᱴᱟ-ᱢᱩᱴᱤ ᱦᱮᱸ ᱡᱷᱚᱛ ᱥᱟᱱᱟᱢᱟᱜᱼᱼ ᱜᱮ ᱫᱟᱢ ᱵᱟᱹᱲᱛᱤ ᱠᱟᱱ ᱜᱮᱭᱟ ᱟᱫᱚ ᱢᱮᱱ ᱠᱷᱟᱱ ᱠᱟᱹᱢᱤ ᱦᱚᱲᱟᱜ ᱫᱟᱢ ᱦᱚᱸ ᱵᱟᱹᱲᱛᱤ ᱫᱚᱨᱠᱟᱨᱚᱜ ᱠᱟᱱᱟ᱾ ᱦᱮᱸ ᱱᱩᱠᱩ ᱦᱚᱸᱛᱚ ᱠᱚ ᱠᱟᱹᱢᱤᱭᱟ ᱥᱮᱼᱼ
ᱦᱳᱭ ᱦᱳᱭ ᱮᱠᱫᱚᱢ ᱛᱟᱞᱦᱮ ᱜᱚᱝᱠᱮ ᱟᱹᱵᱤᱱᱟᱜ ᱡᱮ ᱟᱹᱵᱤᱱ ᱛᱚ ᱢᱤᱥᱛᱨᱤ ᱠᱟᱱᱟ ᱵᱤᱱ ᱢᱤᱫᱴᱟᱝ ᱟᱵᱤᱱᱟᱜ ᱛᱚ ᱢᱤᱫᱴᱟᱝ ᱟᱭ ᱩᱢᱟᱱ ᱦᱳᱭ ᱠᱟᱱᱟ ᱠᱟᱹᱢᱤ ᱠᱟᱹᱢᱤ ᱛᱮᱼᱼ ᱦᱮᱸ ᱵᱟᱝ
ᱦᱩᱸ
ᱛᱟᱦᱚᱞᱮ ᱜᱚᱝᱠᱮ ᱢᱮᱜᱴᱟᱝ ᱢᱟᱱᱮ ᱡᱟᱦᱟᱸ ᱢᱤᱫ ᱛᱟᱞᱟ ᱚᱲᱟᱜᱼᱼ ᱵᱮᱱᱟᱣ ᱛᱮ ᱛᱤᱱᱟᱹᱜ ᱜᱟᱱ ᱢᱟᱱᱮ ᱠᱷᱚᱨᱪᱟ ᱴᱟᱠᱟ ᱯᱚᱭᱥᱟ ᱞᱟᱜᱟᱣ ᱫᱟᱲᱮᱭᱟᱜᱼᱟ
ᱟᱻ ᱢᱤᱫ ᱛᱟᱞᱟ ᱚᱝᱠᱟ ᱟᱫᱚ ᱟᱹᱵᱤᱱ ᱧᱮᱞ ᱵᱤᱱ ᱮᱸ ᱚᱲᱟᱜ ᱫᱚ ᱦᱟᱸᱜ ᱠᱷᱟᱱ ᱵᱟᱨ ᱼᱼ ᱵᱟᱨ ᱯᱮ ᱨᱚᱠᱚᱢ ᱟᱹᱰᱤ ᱨᱚᱠᱚᱢ ᱛᱮ ᱚᱲᱟᱜ ᱫᱚ ᱜᱟᱱᱚᱜᱼᱟ ᱢᱮᱱ ᱫᱚᱼᱼ ᱦᱳᱭ ᱪᱮᱜ ᱞᱮᱠᱟ ᱵᱤᱱ ᱞᱟᱹᱭᱟ ᱚᱱᱠᱟ ᱜᱮ ᱦᱩᱭᱩᱜᱼᱟ ᱟᱫᱚ ᱦᱟᱸᱜ ᱠᱷᱟᱱ ᱦᱳᱭ ᱛᱚᱼᱼ ᱦᱟᱱᱮ ᱱᱤᱛᱚᱜ ᱫᱚ ᱧᱮᱞᱚᱜᱚᱜ ᱠᱟᱱᱟ ᱤᱱᱫᱨᱟᱵᱟᱥ ᱞᱮᱠᱟ ᱛᱮᱼᱼ ᱟᱫᱚ ᱟᱹᱵᱤᱱ ᱫᱚ ᱡᱩᱫᱤ ᱰᱷᱟᱞᱟᱭ ᱵᱤᱱ ᱟᱨ ᱠᱚᱞᱚᱢ ᱟᱛᱮ ᱡᱩᱫᱤ ᱚᱲᱟᱜ ᱵᱤᱱᱼᱼ ᱡᱩᱛᱟ ᱢᱚᱴᱟᱢᱩᱴᱤ ᱚᱱᱟ ᱫᱚ ᱱᱟᱜ ᱠᱷᱟᱱ ᱮᱼᱼ ᱫᱩ ᱟᱲᱟᱭ ᱞᱟᱠᱷ ᱫᱚ ᱦᱟᱸᱜ ᱠᱷᱟᱱ ᱮ ᱛᱤᱭᱳᱜ ᱜᱮᱭᱟ ᱟᱵᱤᱱᱟᱜ ᱠᱚᱢᱯᱞᱤᱴ ᱦᱟᱹᱵᱤᱡ ᱛᱮ ᱡᱩᱫᱤ ᱪᱷᱟᱸᱫᱽ ᱰᱷᱟᱞᱟᱭ ᱵᱤᱱ ᱮᱢᱟ ᱟᱫᱚ ᱡᱩᱫᱤ ᱨᱤᱝᱴᱚᱱ ᱠᱟᱛᱮ ᱵᱤᱱ ᱫᱚᱦᱚ ᱜᱤᱰᱤ ᱠᱟᱜᱼᱟ ᱚᱱᱟ ᱫᱚ ᱛᱟᱦᱚᱞᱮ ᱱᱚᱝᱠᱟ ᱤᱱᱫᱨᱟ ᱵᱟᱥᱼᱼ ᱮ ᱠᱳᱞ ᱴᱟᱠᱟ ᱦᱩᱭᱩᱜᱼᱟ ᱟᱨᱠᱤ ᱱᱚᱣᱟ ᱮᱠ ᱞᱟᱠᱷ ᱜᱟᱱ ᱛᱤᱜᱮ ᱦᱳᱭ ᱜᱚᱫᱚᱜᱼᱟ
ᱵᱟᱝ ᱟᱞᱤᱧ ᱫᱚ ᱱᱟᱸᱜ ᱪᱷᱟᱫ ᱞᱤᱧ ᱮᱢᱟᱜ ᱠᱚᱞᱚᱢ ᱟᱛᱮ ᱦᱟᱸᱜ ᱪᱷᱟᱫᱽ ᱞᱤᱧ ᱮᱢᱟ ᱞᱟᱭ ᱫᱟᱞᱤᱧ ᱦᱟᱜ
ᱚ ᱟᱪᱪᱷᱟ ᱟᱪᱪᱷᱟ ᱦᱳᱭ ᱟᱫᱚ ᱠᱚᱞᱚᱢ ᱟᱛᱮ ᱪᱷᱟᱸᱫ ᱫᱚ ᱦᱟᱸᱜ ᱠᱷᱟᱱ ᱛᱤᱱᱟᱹᱜ ᱜᱟᱱ ᱚᱝᱠᱟ ᱨᱩᱢ ᱦᱳᱭᱳᱜᱼᱟ ᱦᱳᱭ ᱛᱚ ᱛᱚ ᱵᱟᱨᱭᱟ ᱯᱩᱱᱭᱟ
ᱨᱩᱢ ᱨᱮᱦᱚᱸ ᱜᱚᱝᱠᱮ ᱳᱭ ᱢᱟᱱᱮ ᱯᱮᱭᱟ ᱨᱩᱢ ᱦᱩᱭᱩᱜᱼᱟ ᱟᱨ ᱢᱤᱫᱴᱟᱝ ᱰᱟᱭᱱᱤᱝ ᱟᱨᱼᱼ ᱠᱤᱪᱮᱱ ᱛᱟᱦᱮᱱᱟ ᱦᱟᱸᱜ
ᱚ ᱟᱪᱪᱷᱟ ᱟᱪᱪᱷᱟ
ᱛᱟᱦᱞᱮ ᱯᱮ ᱞᱟᱠᱷ ᱴᱟᱠᱟ ᱫᱚ ᱥᱮᱴᱮᱨ ᱞᱤᱧᱟ ᱥᱮ ᱪᱮᱫ ᱜᱚᱝᱠᱮ?
ᱦᱮᱸ ᱛᱟᱞᱟ ᱨᱮ ᱰᱟᱭᱱᱤᱝ ᱦᱚᱞ ᱡᱩᱫᱤ ᱛᱟᱦᱮᱱᱟ ᱢᱚᱴᱟᱢᱩᱴᱤᱼᱼ ᱦᱮᱸ ᱦᱳᱭᱳᱜᱼᱟ ᱦᱳᱭ ᱯᱮ ᱞᱟᱠᱷ ᱜᱟᱱ ᱫᱚᱭ ᱛᱤᱭᱚᱜᱟ ᱟᱜ ᱠᱟᱱᱼᱼ ᱯᱮ ᱞᱟᱠᱷ ᱥᱟᱲᱮ ᱯᱮ ᱞᱟᱠᱷ ᱜᱟᱱ ᱦᱚᱭᱛᱚ ᱮᱠᱫᱚᱢ ᱠᱚᱢᱯᱞᱤᱴ ᱜᱟᱱ ᱛᱮᱼᱼ ᱛᱤᱭᱩᱠ ᱟᱭ ᱦᱚᱭᱛᱚ
ᱦᱮᱸ ᱮᱠᱫᱚᱢ ᱟᱫᱚ ᱜᱚᱝᱠᱮ ᱦᱟᱸᱜ ᱚᱱᱟ ᱠᱚ ᱜᱮ ᱦᱟᱸᱜ ᱠᱟᱹᱴᱤᱡ ᱵᱟᱹᱲᱛᱤ ᱠᱟᱱᱟ ᱵᱟ ᱨᱚᱰ ᱨᱮᱱᱟᱜ ᱫᱟᱢ ᱠᱚ ᱜᱮᱼᱼ ᱟᱞᱮ ᱥᱮᱜ ᱦᱚᱸ ᱫᱟᱢ
ᱦᱳᱭ ᱦᱳᱭ ᱦᱳᱭ ᱱᱤᱛᱚᱜ ᱫᱚ ᱥᱟᱱᱟᱢᱟᱜ ᱠᱟᱱ ᱜᱮ ᱡᱚᱜ ᱥᱟᱱᱟᱢᱟᱜ ᱜᱮ ᱛᱟᱦᱮᱸ ᱠᱟᱱᱼᱼ ᱦᱮᱸ ᱡᱷᱚᱛᱚ ᱜᱮ ᱵᱟᱹᱲᱛᱤ ᱠᱟᱱᱟ ᱚᱠᱟ ᱨᱮ ᱧᱮᱞ ᱵᱤᱱ ᱥᱮ ᱯᱮ ᱦᱟᱡᱟᱨ ᱴᱟᱠᱟ ᱵᱟᱹᱞᱤ ᱛᱟᱦᱮᱸ ᱠᱟᱱᱟ᱾ ᱯᱚᱸᱪᱤᱥ ᱥᱚ ᱴᱟᱠᱟ ᱛᱮ ᱦᱮᱸ ᱯᱮ ᱦᱟᱡᱟᱨ ᱴᱟᱠᱟ ᱛᱮ ᱜᱷᱚᱨᱯᱷᱩᱴ ᱛᱟᱦᱮᱸ ᱠᱟᱱᱟ᱾ ᱟᱨ ᱱᱤᱛᱚᱜ ᱧᱮᱞ ᱵᱤᱱ ᱚᱱᱟ ᱢᱤᱫ ᱴᱟᱠᱴᱟᱨ ᱵᱟᱞᱤ ᱜᱮ ᱱᱤᱛᱚᱜ ᱜᱷᱚᱨ ᱯᱷᱩᱴ ᱛᱮ ᱟᱴ ᱦᱟᱡᱟᱨᱼᱼ ᱴᱟᱠᱟ ᱞᱟᱜᱟᱜ ᱠᱟᱱᱟ᱾
ᱜᱚᱝᱠᱮ ᱛᱟᱞᱮ ᱟᱯᱮ ᱥᱮᱫ ᱫᱚ ᱟᱴ ᱦᱟᱡᱟᱨ ᱴᱟᱠᱟ ᱠᱚ ᱦᱟᱛᱟᱣᱫᱟ᱾
ᱦᱳᱭ ᱜᱚᱝᱠᱮ ᱟᱫᱚ ᱟᱞᱮ ᱥᱮᱱ ᱫᱚ ᱱᱚᱝᱠᱟᱼᱼ ᱦᱟᱸ ᱢᱟᱨᱟᱝ ᱱᱟᱹᱭ ᱫᱚ ᱵᱟᱹᱱᱩᱜ ᱟᱛᱚᱼᱼ
ᱟᱸ ᱜᱚᱝᱠᱮ ᱟᱞᱮ ᱥᱮᱫ ᱫᱚ ᱦᱟᱸᱜ ᱚᱱᱟ ᱢᱤᱫ ᱴᱮᱠᱴᱟᱨᱼᱼ ᱟᱹᱜᱩ ᱞᱮᱱ ᱠᱷᱟᱱ ᱦᱟᱸᱜ ᱮᱜᱟᱨᱳ ᱦᱟᱡᱟᱨ ᱴᱟᱠᱟ ᱠᱚ ᱦᱟᱛᱟᱣ ᱫᱟᱲᱮᱭᱟᱜ ᱟᱞᱮ ᱥᱮᱫ ᱫᱚ ᱦᱟᱸᱜ ᱱᱤᱛᱚᱜ ᱫᱚᱼᱼ
ᱮᱜᱟᱨᱚ ᱦᱟᱡᱟᱨ
ᱦᱮᱸ ᱫᱟᱢ ᱫᱚ ᱫᱚᱢᱮ ᱠᱚ ᱦᱟᱛᱟᱣ ᱫᱟ ᱜᱚᱢᱠᱮ ᱟᱨ ᱚᱱᱠᱟ ᱢᱤᱥᱛᱨᱤ ᱞᱮᱵᱟᱨᱼᱼ ᱫᱚ ᱦᱟᱸᱜ ᱚᱝᱠᱟ ᱜᱮ ᱠᱚᱢ ᱜᱮ ᱢᱮᱱᱟᱜᱼᱟ ᱵᱟᱠᱚ ᱼᱼ ᱵᱟᱹᱲᱛᱤ ᱠᱟᱛᱮᱼᱼ ᱠᱚ ᱮᱢᱟᱞᱮ ᱠᱟᱱᱟ ᱟᱞᱮ ᱫᱚ ᱚᱱᱠᱟ ᱦᱚᱠᱟᱜ ᱞᱮᱭᱟ᱾
ᱞᱟᱹᱭ ᱫᱟᱞᱮ ᱟᱢᱫᱟᱞᱮ ᱠᱟᱹᱢᱤᱭᱟ᱾
ᱦᱳᱭ ᱦᱳᱭ ᱦᱳᱭ, ᱟᱫᱚ ᱟᱫᱚ ᱜᱚᱝᱠᱮ ᱪᱮᱠᱟᱞᱤᱧ ᱢᱮᱱᱟ ᱟᱫᱚ, ᱚᱠᱟ ᱞᱮᱠᱟ ᱯᱟᱨᱯᱟᱥ ᱛᱮᱵᱤᱱ ᱪᱮᱜ ᱞᱮᱠᱟ ᱯᱟᱨᱯᱟᱥ ᱛᱮᱵᱤᱱ᱾